ᱨᱚᱲ ᱟᱡᱟᱢᱚᱜ ᱠᱟᱱᱟ? ᱟᱪᱪᱷᱟ ᱡᱚᱦᱟᱨ ᱜᱮ᱾
ᱦᱮ ᱡᱚᱦᱟᱨ ᱜᱮ᱾
ᱟᱪᱪᱷᱟ ᱪᱮᱫ ᱞᱮᱠᱟ ᱢᱮᱱᱟᱜ ᱯᱮᱭᱟ?
ᱦᱮᱸ ᱪᱮᱫᱠᱟ ᱵᱮᱥ ᱜᱮ᱾ ᱚᱲᱟᱜ ᱠᱚᱨᱮ ᱦᱚᱸ ᱵᱮᱥ ᱜᱮᱭᱟ᱾ ᱟᱨ ᱟᱹᱵᱤᱱ ᱫᱚ?
ᱦᱮ ᱱᱮᱭᱟ ᱜᱷᱟᱲᱤᱡ ᱦᱚ ᱟᱞᱤᱧ ᱫᱚ ᱵᱮᱥᱵᱟᱲᱟ ᱜᱮ ᱟᱫᱚ ᱱᱟᱯᱟᱭ ᱛᱟᱦᱮᱞᱮᱱ ᱮ ᱱᱟᱯᱟᱭ ᱦᱮ ᱵᱟᱝ ᱟᱨ ᱡᱟᱦᱟᱸ ᱞᱮᱠᱟ ᱨᱳᱜᱽ ᱟᱡᱟᱨ ᱠᱚ ᱥᱤᱨᱡᱟᱹᱜ ᱥᱮ ᱱᱚᱜ ᱚᱭ ᱫᱟᱜ ᱡᱟᱹᱲᱤ ᱛᱮ ᱦᱚᱲᱢᱚ ᱠᱚ ᱵᱟᱹᱲᱤᱡᱚᱜ ᱠᱟᱱᱟ ᱦᱮᱸ ᱵᱟᱝ ᱨᱩᱣᱟᱹ ᱨᱟᱯᱟᱝ ᱛᱮ ᱮᱢᱟᱱ ᱡᱚᱴᱟᱜ ᱠᱟᱱᱟ᱾
ᱦᱚᱸ ᱛᱚ
ᱛᱟᱦᱚᱞᱮ ᱟᱯᱮᱛᱮ ᱢᱟ ᱪᱟᱥᱵᱟᱥ ᱠᱚᱫᱚ ᱚᱠᱟᱞᱮᱠᱟ ᱢᱟᱱᱮ ᱵᱚᱪᱷᱚᱨ ᱨᱮ ᱪᱮᱫ ᱞᱮᱠᱟ ᱢᱤᱫ ᱫᱷᱟᱣ
ᱵᱚᱪᱷᱚᱨ ᱨᱮ ᱟᱞᱮ ᱫᱚ ᱵᱟᱨ ᱫᱷᱟᱣ ᱜᱮᱞᱮ ᱪᱟᱥᱟ᱾ ᱛᱚ ᱢᱤᱫ ᱫᱷᱟᱣ ᱫᱚ ᱚᱱᱮ ᱡᱟᱹᱯᱩᱫ ᱫᱤᱱ ᱚᱠᱟᱞᱮ ᱪᱟᱥᱟ ᱚᱱᱟ ᱠᱚᱫᱚ ᱡᱚᱢ ᱠᱷᱟᱹᱛᱤᱨ ᱞᱮ ᱪᱟᱥᱟ ᱟᱨ ᱥᱤᱛᱩᱝ ᱫᱤᱱᱞᱮ ᱪᱟᱥᱟ ᱛᱚ ᱚᱱᱟᱫᱚ ᱟᱠᱷᱨᱤᱧ ᱠᱷᱟᱹᱛᱤᱨ ᱞᱮ ᱪᱟᱥᱟ᱾
ᱟᱪᱪᱷᱟ ᱟᱪᱪᱷᱟ ᱟᱪᱪᱷᱟ ᱛᱟᱦᱮ ᱠᱷᱚᱱ ᱛᱚ ᱵᱟᱨ ᱫᱷᱟᱣ ᱜᱮᱯᱮ ᱪᱟᱥ ᱜᱮ ᱵᱟᱝ ᱦᱳᱭ ᱚᱱᱟ ᱜᱮ ᱟᱪᱪᱷᱟ ᱛᱟᱦᱚᱞᱮ ᱦᱮᱸ ᱟᱞᱮ ᱦᱚᱸ ᱵᱟᱨᱫᱷᱟᱣ ᱜᱮᱞᱮ ᱪᱟᱥᱟ ᱵᱟᱨᱫᱷᱟᱣ ᱜᱮᱞᱮ ᱪᱟᱥᱟ ᱦᱮᱸ ᱵᱟᱨᱫᱷᱟ ᱜᱮᱞᱮ ᱪᱟᱥᱟ
ᱯᱮ ᱟᱥᱤᱭᱟ ᱚᱱᱛᱮ ᱫᱚ
ᱱᱚᱛᱮ ᱫᱚ ᱡᱟᱹᱥᱛᱤ ᱠᱟᱭᱛᱮ ᱡᱟᱦᱟᱸ ᱠᱚᱞᱮ ᱪᱟᱥᱟ ᱚᱱᱟ ᱫᱚ ᱦᱟᱸᱜ ᱱᱟᱠᱷᱟᱱ ᱥᱚᱨᱱᱚ ᱟᱨ ᱥᱩᱠᱨᱚᱵᱟᱨ ᱟᱫᱚ ᱟᱨᱚ ᱮᱢᱟᱱ ᱛᱮᱱᱟᱜ ᱢᱮᱱᱟᱜᱼᱟ ᱾ ᱢᱮᱱᱠᱷᱟᱱ ᱚᱱᱟ ᱥᱚᱨᱱᱚ ᱥᱩᱯᱨᱚᱵᱟᱨ ᱜᱮ ᱡᱟᱥᱛᱤ ᱞᱮ ᱪᱟᱥ ᱜᱮᱭᱟ᱾ ᱟᱨ ᱟᱨᱦᱚ ᱟᱭ ᱪᱷᱚᱛᱤᱨᱤᱥ ᱪᱚᱫᱪᱚ ᱮᱢᱟᱱ ᱛᱮᱱᱟᱜ ᱱᱚᱝᱠᱟᱱᱟᱜ ᱢᱮᱱᱟᱜ ᱟᱠᱟᱫᱟ ᱢᱟᱢᱯᱤ ᱜᱩᱞ ᱢᱮᱱᱟᱜ ᱟᱠᱟᱫᱟ ᱟᱨ ᱮᱢᱟᱱ ᱛᱮᱱᱟᱜ ᱢᱮᱱᱟᱜᱼᱟ ᱾ ᱮᱱᱛᱮ ᱱᱤᱡᱮ ᱫᱚ ᱦᱟᱸᱜ ᱩᱱᱟᱹᱜ ᱫᱚ ᱧᱩᱛᱩᱢ ᱵᱟᱲᱟᱭ ᱵᱟᱹᱱᱩᱜᱼᱟ ᱾
ᱵᱷᱟᱜ ᱚᱱᱮ ᱵᱟᱠᱥᱟ ᱵᱷᱳᱜᱽ ᱦᱩᱲᱩ ᱠᱚᱠᱚ ᱞᱟᱹᱭ ᱫᱚ ᱚᱱᱟ ᱡᱟᱦᱟᱸ ᱚᱱᱟ ᱠᱚᱯᱮ ᱪᱟᱥ ᱜᱮᱭᱟ?
ᱦᱮᱸ ᱵᱟᱠᱥᱚ ᱦᱩᱲᱩ ᱱᱤᱭᱟᱪᱷᱚᱴ ᱠᱚ ᱪᱟᱥ ᱞᱮᱜᱟ ᱚᱱᱟ ᱫᱚ ᱦᱟᱸᱜ ᱟᱹᱰᱤ ᱫᱟᱢ ᱫᱟᱢ ᱜᱮᱭᱟ᱾ ᱦᱮ ᱚᱱᱟᱞᱮ ᱪᱟᱥ ᱞᱮᱫᱼᱟ ᱟᱫᱚ ᱠᱤᱨᱤᱧ ᱠᱮᱫᱼᱟᱞᱮ ᱛᱚ ᱟᱹᱰᱤ ᱜᱟᱱ ᱞᱮ ᱪᱟᱥ ᱞᱮᱜᱟ ᱚᱱᱟ ᱫᱚ ᱦᱟᱸᱜ ᱚᱱᱟ ᱪᱟᱥ ᱞᱮᱠᱷᱟᱱ ᱚᱱᱟ ᱫᱚ ᱜᱩᱸᱰᱡ ᱜᱩᱸᱰᱡ ᱦᱩᱲᱩ ᱠᱟᱱᱟ ᱚᱱᱟ ᱠᱚ ᱛᱟᱦᱮ ᱯᱟᱭᱮᱥ ᱡᱟᱦᱟᱸ ᱠᱚ ᱞᱤᱭᱟᱜ ᱠᱟᱱᱟ᱾ ᱦᱮᱸᱥᱮ ᱯᱟᱭᱮᱥ ᱞᱟᱹᱜᱤᱫ ᱚᱱᱟ ᱫᱚᱠᱚ ᱪᱟᱥ ᱜᱮᱭᱟ ᱡᱟᱹᱥᱛᱤ ᱟᱫᱚ ᱚᱱᱟ ᱠᱚᱫᱚᱞᱮ ᱟᱠᱷᱨᱤᱧ ᱜᱮᱭᱟ᱾
ᱚᱱᱟ ᱠᱚ ᱦᱩᱲᱩ ᱫᱚ ᱠᱤᱱᱛᱩ ᱫᱟᱢ ᱜᱮᱭᱟ ᱵᱷᱟᱜᱤ ᱜᱮ
ᱦᱮᱸ ᱦᱮᱸ ᱫᱟᱢ ᱜᱮᱭᱟ
ᱦᱮᱸ ᱦᱮᱸ ᱟᱹᱠᱷᱨᱤᱧ ᱞᱮᱜᱟ ᱟᱯᱮ ᱛᱤᱱᱟᱹᱜ ᱛᱮ ᱛᱟᱦᱚᱞᱮ ᱚᱱᱛᱮ ᱫᱚ
ᱚᱱᱟ ᱮᱠᱪᱩᱭᱟᱞᱤᱠ ᱫᱚ ᱟᱞᱮ ᱫᱚ ᱤᱧ ᱫᱟᱜ ᱵᱟᱹᱧ ᱵᱟᱲᱟᱭᱟ ᱠᱤᱱᱛᱩ ᱮᱱᱠᱷᱟᱱ ᱚᱲᱟᱜ ᱦᱚᱲ ᱠᱚ ᱤᱥᱤᱱ ᱞᱮᱫ ᱛᱤᱧ ᱛᱟᱦᱮ ᱚᱲᱟᱜ ᱨᱮᱫᱚ ᱵᱟᱹᱧ ᱛᱟᱦᱮᱱᱟ ᱩᱱᱟᱹᱜ ᱫᱚ ᱾ ᱟᱫᱚ ᱦᱟᱜ ᱤᱧ ᱵᱟᱭ ᱛᱟᱠᱤᱱ ᱠᱤᱱ ᱤᱥᱤᱱ ᱞᱮᱫ ᱦᱟᱜ ᱵᱟᱹᱧ ᱵᱟᱰᱟᱭᱟ ᱾ ᱦᱮᱥᱮ ᱱᱚᱜᱚᱭ ᱱᱤᱛᱳᱜ ᱡᱤᱭᱟᱹ ᱠᱷᱚᱱ ᱦᱮᱡ ᱦᱩᱭᱱᱟ᱾ ᱚᱯᱷᱤᱥ ᱠᱷᱚ ᱦᱮᱡ ᱠᱟᱛᱮ ᱱᱚᱜᱚᱭ ᱫᱩᱲᱩᱵ ᱵᱟᱲᱟ ᱦᱩᱭ ᱟᱠᱟᱱᱟ ᱦᱟᱯᱮ ᱛᱟᱦᱚᱞᱮᱧ ᱫᱩᱲᱩᱵ ᱡᱤᱨᱟᱹᱣ ᱡᱤᱨᱟᱹᱣ ᱛᱮᱜᱤᱧ ᱨᱚᱲ ᱵᱟᱲᱟ ᱞᱮᱜᱮ
ᱟᱪᱪᱷᱟ
ᱦᱳᱭ ᱵᱟᱭᱨᱮ ᱨᱮᱧ ᱛᱟᱦᱮᱱᱟ ᱛᱚ ᱟᱫᱚ ᱚᱱᱟ ᱠᱷᱛᱤᱨ ᱱᱟᱜ
ᱚ ᱚᱱᱟ ᱠᱷᱟᱛᱤᱨ ᱢᱟᱱᱮ ᱪᱟᱥ ᱨᱮᱱᱟᱜ ᱛᱟᱨᱢᱟᱱᱮ ᱟᱹᱷᱨᱤᱧ ᱨᱮᱱᱟᱜ ᱵᱮᱯᱟᱨ ᱠᱚᱛᱮ ᱫᱚ ᱪᱮᱫ ᱦᱚᱸ ᱩᱱᱟᱹᱜ ᱫᱚ ᱵᱟᱝᱮᱢ ᱵᱟᱲᱟᱭᱟ ᱟᱨᱠᱤ
ᱵᱟᱵᱟ ᱵᱟᱲᱟᱭᱟ ᱟᱫᱚ ᱩᱱᱠᱩ ᱥᱟᱶ ᱨᱚᱯᱚᱲ ᱦᱳᱭᱛᱚ ᱦᱚᱭᱛᱚ ᱤᱧ ᱦᱮᱡ ᱠᱟᱱᱟᱧ ᱚᱯᱷᱤᱥ ᱠᱷᱚᱱᱟᱜ ᱟᱫᱚ ᱦᱟᱸᱜ ᱚᱱᱠᱟ ᱫᱟᱬᱟ ᱵᱟᱲᱟ ᱦᱟᱜ ᱪᱟᱞᱟᱜ ᱦᱩᱭᱩᱜᱼᱟ ᱾ ᱟᱹᱭᱩᱵ ᱥᱮᱫ ᱧᱚᱜ ᱟᱨ ᱦᱮᱡ ᱵᱟᱲᱟ ᱠᱟᱛᱮ ᱟᱨ ᱚᱲᱟᱜ ᱦᱚᱲ ᱠᱚ ᱯᱷᱳᱱᱟ ᱥᱮ ᱤᱧ ᱯᱷᱳᱱ ᱜᱮᱭᱟ᱾
ᱦᱮᱸ
ᱟᱨ ᱚᱱᱠᱟ ᱜᱚᱞᱯᱚ ᱵᱟᱲᱟ ᱦᱳᱭᱳᱜ ᱜᱮᱭᱟ ᱟᱨᱚ ᱥᱮᱛᱟᱜ ᱠᱷᱟᱱ ᱥᱮ ᱥᱮᱛᱟᱜ ᱠᱚᱛᱮ ᱟᱨᱦᱚ ᱠᱚ ᱯᱳᱱᱟ ᱾ ᱥᱮᱛᱟᱜ ᱟᱭᱩᱵ ᱯᱷᱚᱱ ᱟᱠᱟ ᱵᱷᱮᱛ ᱨᱮᱜᱮ ᱠᱚ ᱛᱟᱦᱮᱱᱟ
ᱚ ᱟᱨ ᱛᱟᱦᱚᱞᱮ ᱠᱷᱟᱱ ᱠᱷᱟᱱ ᱫᱚ ᱚᱱᱛᱮ ᱫᱚ ᱪᱮᱫ ᱠᱚ ᱦᱩᱭᱩᱜ ᱜᱮᱭᱟ ᱱᱚᱝᱠᱟ ᱡᱟᱦᱟ ᱱᱟᱜ ᱯᱚᱨᱚᱵᱽ ᱠᱚ ᱯᱟᱛᱟ ᱠᱚ
ᱦᱮᱸ ᱯᱚᱨᱚᱵᱽ ᱯᱟᱛᱟ ᱫᱚ ᱟᱱᱠᱟ ᱛᱮᱫᱚ ᱦᱩᱭ ᱞᱮᱠᱟ ᱛᱮᱫᱚ ᱩᱱᱟᱹᱜ ᱫᱚ ᱵᱟᱝ ᱦᱩᱭᱩᱜᱼᱟ ᱾ ᱛᱮᱫ ᱫᱚ ᱦᱟᱜ ᱡᱟᱦᱟᱸ ᱠᱚ ᱯᱩᱡᱟᱹ ᱯᱟᱥᱟ ᱚᱱᱟ ᱠᱚᱜᱮ ᱦᱩᱭᱩᱜᱼᱟ ᱚᱱᱠᱟ᱾
ᱡᱟᱭᱦᱳᱠ ᱟᱵᱚ ᱥᱟᱱᱛᱟᱲᱟᱜ ᱵᱟᱝ ᱨᱮᱦᱚᱸ ᱫᱤᱠᱩ ᱠᱚᱣᱟᱜ ᱠᱚ
ᱦᱮᱸ ᱩᱱᱠᱩ ᱠᱚᱣᱟᱜ ᱢᱟ ᱦᱩᱭᱩᱜ ᱜᱮᱭᱟ ᱟᱫᱚ ᱮᱱᱛᱮ ᱟᱞᱮ ᱫᱚ ᱥᱟᱹᱨᱤ ᱠᱟᱛᱷᱟ ᱞᱟᱹᱭ ᱛᱮᱫᱚ ᱢᱟᱱᱮ ᱟᱞᱮ ᱚᱲᱟᱜ ᱦᱚᱲ ᱥᱮ ᱛᱟᱠᱚ ᱡᱟᱦᱟᱸᱞᱮ ᱞᱮᱠᱟ ᱟᱞᱮ ᱢᱤᱫᱴᱟᱝ ᱵᱟᱠᱚ ᱞᱟᱹᱭᱟ ᱚᱲᱟᱜ ᱦᱚᱲ ᱡᱟᱦᱟ ᱞᱮᱠᱟ ᱥᱮᱪᱮᱫ ᱥᱮ ᱥᱤᱠᱠᱷᱟ ᱠᱚ ᱮᱢᱟ ᱢᱟ᱾ ᱚᱱᱟ ᱦᱟᱲ ᱛᱮᱜᱮᱢ ᱛᱟᱲᱟᱢᱟ ᱟᱫᱚ ᱮᱱᱛᱮ ᱟᱞᱮ ᱫᱚ ᱩᱱᱟᱹᱜ ᱫᱚ ᱚᱱᱟ ᱫᱤᱠᱩ ᱠᱚᱣᱟᱜ ᱚᱱᱟ ᱯᱚᱨᱚᱵᱽ ᱠᱚᱨᱮ ᱥᱮ ᱦᱮᱱᱟᱜᱼᱟ ᱯᱚᱨᱚᱵᱽ ᱯᱩᱱᱟᱹ ᱠᱚᱨᱮ ᱫᱚ ᱩᱱᱟᱹᱜ ᱵᱟᱝᱞᱮ ᱪᱟᱞᱟᱜ ᱜᱮᱭᱟ ᱾
ᱟᱪᱪᱷᱟ
ᱦᱳᱭ ᱟᱫᱚ ᱟᱞᱮᱚ ᱚᱱᱟ ᱡᱟᱦᱟᱸ ᱟᱵᱚᱣᱟᱜ ᱵᱟᱦᱟ ᱥᱚᱦᱨᱟᱭ ᱦᱮᱸᱥᱮ ᱢᱟᱜᱢᱚᱬᱮ ᱮᱢᱟᱱ ᱠᱚᱱᱟᱜ ᱚᱱᱟ ᱠᱚ ᱡᱟᱦᱟᱸ ᱢᱮᱱᱟᱜᱼᱟ ᱚᱱᱟ ᱠᱚᱨᱮᱠᱚ ᱪᱟᱞᱟᱣ ᱵᱟᱲᱟᱜᱼᱟ ᱾
ᱟᱪᱪᱷᱟ
ᱟᱯᱱᱟᱨ ᱠᱚ ᱟᱹᱛᱳ ᱨᱮᱢᱟ ᱦᱩᱭᱩᱜ ᱜᱮ ᱛᱟᱦᱚᱞᱮ ᱟᱯᱮ ᱚᱱᱛᱮ ᱫᱚ?
ᱟᱞᱮ ᱚᱱᱛᱮ ᱫᱚ ᱦᱩᱭᱩᱜ ᱜᱮᱭᱟ ᱡᱷᱚᱛᱚ ᱨᱚᱠᱚᱢᱟᱜ ᱜᱮ ᱟᱞᱮ ᱢᱟ ᱥᱟᱱᱛᱟᱲ ᱟᱨ ᱱᱩᱠᱩ ᱢᱮᱱᱟᱜ ᱟᱠᱟᱫ ᱠᱚᱣᱟ ᱩᱱᱠᱩ ᱢᱟᱦᱟ ᱡᱟᱦᱟᱛᱚ ᱠᱚ ᱵᱤᱱ ᱟᱸᱡᱚᱢ ᱟᱠᱟᱫ ᱠᱚᱣᱟ ᱥᱮ ᱵᱟᱝᱟ ᱩᱱᱠᱩ ᱢᱤᱫᱴᱮᱱ ᱩᱱᱠᱩ ᱢᱮᱱᱟᱜ ᱠᱚᱣᱟ᱾ ᱛᱚ ᱟᱞᱮ ᱫᱚ ᱢᱮᱥᱟᱢᱤᱥᱤ ᱢᱮᱱᱟᱜ ᱟᱠᱟᱫ ᱞᱮᱭᱟ ᱟᱹᱛᱩ ᱨᱮ ᱡᱷᱚᱛᱚ ᱜᱮ ᱛᱚ ᱡᱟᱦᱟᱱᱟᱜ ᱜᱮᱞᱮ ᱢᱟᱱᱟᱣᱟ ᱩᱱᱠᱩ ᱦᱚᱸ ᱟᱞᱮᱭᱟᱜ ᱠᱚ ᱢᱟᱱᱟᱣᱟ ᱱᱚᱝᱠᱟ ᱟᱵᱚ ᱥᱟᱱᱛᱟᱲᱟᱜ ᱠᱚ ᱢᱟᱱᱟᱣᱟ ᱟᱨ ᱟᱞᱮ ᱦᱚᱸ ᱩᱱᱠᱚ ᱢᱟᱦᱟᱛᱚ ᱡᱷᱚᱛᱚᱣᱟᱜ ᱞᱮ ᱢᱟᱱᱟᱣᱟ ᱟᱞᱮ ᱡᱷᱚᱛᱚ ᱦᱚᱲ ᱯᱩᱨᱟᱹ ᱥᱚᱢᱟᱱ ᱛᱮ ᱢᱮᱱᱟᱜ ᱟᱠᱟᱫ ᱞᱮᱭᱟ ᱟᱨᱠᱤ ᱠᱷᱩᱵ ᱢᱤᱞ ᱢᱮᱱᱟᱜ ᱟᱠᱟᱫ ᱞᱮᱭᱟ ᱟᱹᱰᱤ ᱡᱳᱨ ᱜᱮ ᱡᱷᱚᱛᱚ ᱦᱚᱲᱜᱮ ᱵᱷᱟᱜᱮ ᱜᱮ ᱡᱚᱠᱷᱚᱱ ᱞᱮ ᱨᱟᱹᱥᱠᱟᱹᱭᱟ ᱥᱮ ᱡᱷᱚᱛᱚ ᱜᱮ ᱯᱩᱨᱟᱹ ᱥᱚᱢᱟᱱ ᱛᱮᱞᱮ ᱨᱟᱹᱥᱠᱟᱹᱭᱟ ᱾ ᱢᱟᱱᱮ ᱩᱱᱠᱩ ᱦᱚᱸ ᱛᱤ ᱨᱮᱦᱚᱸ ᱵᱟᱠᱚ ᱞᱟᱹᱭ ᱜᱮᱭᱟ ᱡᱮ ᱟᱞᱮ ᱫᱚ ᱢᱟᱦᱟᱛ ᱠᱟᱱᱟᱞᱮ ᱱᱩᱠᱩ ᱥᱟᱞᱟᱜ ᱫᱚ ᱵᱟᱝᱞᱮ ᱢᱮᱥᱟᱜᱼᱟ ᱾
ᱦᱮᱸ
ᱦᱳᱭ ᱚᱱᱠᱟ ᱫᱚ ᱵᱟᱠᱚ ᱢᱚᱱᱮ ᱜᱮᱭᱟ ᱾ ᱟᱨ ᱟᱞᱮ ᱦᱚᱸ ᱵᱟᱞᱮ ᱢᱚᱱᱮ ᱜᱮᱭᱟ ᱱᱩᱠᱩ ᱫᱚ ᱱᱩᱠᱩ ᱠᱟᱱᱟ ᱠᱚ ᱢᱮᱱᱛᱮ ᱵᱟᱝᱞᱮ ᱢᱮᱥᱟᱜᱼᱟ ᱛᱚ ᱮᱱᱮᱡ ᱥᱮᱨᱮᱧ ᱠᱚᱨᱮ ᱫᱚ ᱡᱷᱚᱛᱚ ᱜᱮ ᱢᱤᱫ ᱥᱟᱶ ᱛᱮᱜᱮ ᱾ ᱟᱠᱚ ᱦᱚᱸ ᱱᱚᱝᱠᱟ ᱟᱵᱚ ᱥᱟᱱᱛᱟᱞᱟᱜ ᱠᱚ ᱮᱱᱮᱡᱟ ᱠᱚ ᱥᱮᱨᱮᱧ ᱟᱠᱚ ᱟᱨ ᱟᱞᱮ ᱦᱚᱸ ᱩᱱᱠᱩ ᱢᱟᱦᱟᱛᱚᱣᱟᱜ ᱞᱮ ᱮᱱᱮᱡ ᱟᱞᱮ ᱥᱮᱨᱮᱧ ᱟᱞᱮ᱾ ᱡᱷᱚᱛᱚ ᱨᱚᱠᱚᱢ ᱜᱮ ᱢᱟᱱᱮ ᱢᱤᱞ ᱵᱚᱞᱛᱮ ᱫᱚ ᱠᱷᱩᱵ ᱵᱷᱟᱹᱜᱤ ᱜᱮ ᱢᱤᱞ ᱢᱮᱱᱟᱜ ᱠᱫ ᱞᱮᱭᱟ ᱟᱞᱮ ᱫᱚ᱾ ᱠᱟᱹᱢᱤ ᱠᱚᱨᱮ ᱦᱚᱸ ᱟᱨ ᱱᱚᱝᱠᱟ ᱮᱱᱮᱡ ᱥᱮᱨᱮᱧ ᱫᱤᱠ ᱫᱤᱭᱮ ᱦᱚᱸ ᱠᱩᱥᱤ ᱨᱟᱹᱥᱠᱟᱹ ᱫᱤᱠ ᱫᱤᱭᱮ ᱦᱚᱸ ᱜᱚᱴᱟ ᱥᱮᱱ ᱠᱷᱚᱱ ᱜᱮ ᱾
ᱚ ᱵᱟᱝ ᱵᱷᱟᱹᱜᱤ ᱛᱟᱦᱮᱸ ᱞᱮᱱᱠᱷᱟᱱ ᱥᱮ ᱱᱟᱯᱟᱭ ᱛᱟᱦᱮᱸ ᱞᱮᱱᱠᱷᱟᱱ ᱜᱮ ᱱᱟᱯᱟᱭ ᱦᱮᱸ ᱵᱟᱝ ᱡᱩᱫᱤ ᱥᱟᱹᱜᱟᱹᱭ ᱠᱚ ᱱᱟᱯᱟᱭ ᱛᱟᱦᱮᱱᱟ᱾ ᱵᱷᱟᱜᱮ ᱟᱨ ᱥᱟᱹᱜᱟᱹᱭ ᱵᱟᱝ ᱛᱟᱦᱮᱸ ᱞᱮᱠᱷᱟᱱ ᱫᱚ ᱮᱯᱮᱨ ᱦᱮᱸᱰᱮᱸᱡ ᱦᱩᱭᱩᱜᱼᱟ ᱵᱟᱝ ᱦᱮᱸ ᱦᱳᱭ ᱵᱟᱝ ᱠᱟᱱᱟ ᱠᱟᱛᱷᱟ ᱫᱚ ᱱᱚᱣᱟ ᱠᱟᱱᱟ ᱡᱮ ᱟᱢ ᱡᱩᱫᱤ ᱟᱢ ᱥᱩᱨ ᱥᱩᱯᱩᱨ ᱨᱮ ᱡᱟᱦᱟᱸᱭ ᱠᱚ ᱛᱟᱦᱮᱱᱟ ᱩᱱᱠᱩ ᱥᱟᱶᱛᱮ ᱚᱵᱵᱚᱥᱚᱭ ᱢᱤᱫᱴᱟᱝ ᱢᱮᱞ ᱵᱚᱱᱫᱷᱚᱱ ᱠᱟᱛᱮᱫ ᱛᱟᱦᱮᱸ ᱜᱮ ᱱᱟᱯᱟᱭᱟ ᱦᱮᱸ ᱥᱮ ᱪᱮᱫᱟᱜ ᱫᱚ ᱩᱱᱤ ᱥᱟᱶ ᱫᱚ ᱮᱯᱮᱨ ᱦᱮᱸᱰᱮᱸᱡ ᱮᱢ ᱫᱚᱦᱚᱭᱟ ᱦᱮᱸ ᱥᱮ ᱡᱟᱦᱟ ᱱᱟᱜ ᱫᱩᱠ ᱨᱮ ᱥᱩᱠ ᱨᱮ ᱩᱱᱤ ᱦᱚᱸᱭ ᱜᱚᱲᱚᱣ ᱢᱮᱭᱟ ᱟᱢ ᱦᱚᱸᱢ ᱜᱚᱲᱚ ᱣᱟᱭᱟ ᱱᱚᱣᱟ ᱱᱚᱝᱠᱟ ᱠᱟᱛᱮᱜ ᱜᱮᱛᱚ ᱢᱟᱹᱱᱢᱤ ᱫᱚ ᱵᱟᱧᱪᱟᱣ ᱵᱚᱱ ᱛᱟᱦᱮᱱᱟ ᱥᱮ ᱾
ᱦᱳᱭ ᱦᱳᱭ ᱚᱱᱟᱜᱮ ᱛᱚ ᱟᱞᱮ ᱫᱚ ᱚᱱᱮ ᱟᱫᱚ ᱦᱩᱭᱩᱜ ᱠᱟᱱᱟ ᱡᱮ ᱡᱚᱛᱚ ᱦᱚᱲᱟᱜ ᱢᱚᱱᱮ ᱜᱮ ᱡᱩᱫᱤ ᱢᱤᱫ ᱠᱟᱛᱮ ᱛᱟᱦᱮᱱᱟ ᱡᱮ ᱤᱧ ᱫᱚ ᱦᱟᱹᱱᱤ ᱵᱟᱹᱧ ᱦᱤᱥᱟᱹᱭᱟ ᱩᱱᱤ ᱥᱟᱞᱟᱜ ᱦᱚᱸ ᱴᱷᱤᱠ ᱜᱮᱧ ᱛᱟᱦᱮᱸᱱᱟ ᱱᱩᱭ ᱥᱟᱞᱟᱜ ᱦᱚᱸ ᱛᱟᱦᱚᱞᱮ ᱫᱚ ᱴᱷᱤᱠ ᱜᱮᱢ ᱛᱟᱦᱮᱱᱟ ᱟᱨ ᱟᱢ ᱡᱩᱫᱤ ᱡᱩᱫᱤᱢ ᱞᱟᱹᱭᱟ ᱵᱟᱝᱟ ᱩᱱᱤ ᱫᱚ ᱱᱚᱝᱠᱟᱭ ᱮᱫᱟ ᱦᱟᱝᱠᱟᱭ ᱮᱫᱟ ᱦᱟᱯᱮ ᱩᱱᱤ ᱫᱩᱧ ᱨᱟᱜᱤᱭᱟ ᱦᱤᱥᱟᱹᱟᱭᱟ ᱚᱱᱮ ᱚᱱᱟ ᱞᱮᱠᱷᱟᱱ ᱜᱮ ᱟᱫᱚ ᱵᱟᱢ ᱢᱤᱞᱟᱹᱣ ᱫᱟᱲᱮᱭᱟᱜᱼᱟ ᱦᱚᱲ ᱥᱟᱞᱟᱜ᱾
ᱱᱚᱣᱟ ᱢᱤᱫᱴᱟᱝ ᱵᱷᱟᱜᱮ ᱠᱟᱛᱷᱟᱢ ᱞᱟᱹᱭ ᱠᱟᱜ ᱼᱟ ᱪᱮᱫᱟᱜ ᱤᱧ ᱞᱟᱹᱭᱮᱜᱼᱟ ᱡᱮᱠᱷᱚᱱ ᱟᱞᱮ ᱱᱤᱛᱳᱜ ᱤᱧ ᱫᱟᱫᱟ ᱪᱟᱹᱠᱨᱤ ᱠᱟᱱᱟ ᱤᱧ ᱱᱚᱰᱮᱧ ᱪᱟᱹᱠᱨᱤ ᱠᱟᱱᱟ ᱾ ᱟᱞᱮ ᱱᱤᱛᱚᱜ ᱧᱮᱞᱚᱜᱼᱟ ᱚᱲᱟᱜ ᱟᱹᱛᱩ ᱫᱤᱥᱚᱢ ᱨᱮ ᱱᱚᱜᱼᱚ ᱱᱟ ᱦᱤᱥᱟᱹ ᱦᱤᱥᱟᱹ ᱡᱤᱱᱤᱥᱴᱟ ᱟᱹᱰᱤ ᱡᱟᱹᱥᱛᱤ ᱜᱮᱭᱟ, ᱦᱳᱭ, ᱟᱞᱮ ᱞᱮ ᱵᱩᱡᱷᱟᱹᱣᱟ ᱪᱮᱫᱟᱜ ᱵᱟᱝᱢᱟ ᱢᱟᱱᱮ ᱡᱮᱢᱚᱱ ᱚᱱᱠᱟ ᱡᱮᱢᱚᱱ ᱟᱞᱮ ᱚᱱᱠᱟ ᱵᱷᱟᱜᱮ ᱢᱤᱫᱴᱟᱝ ᱤᱭᱟᱹᱨᱮ ᱢᱮᱱᱟᱜ ᱞᱮᱭᱟ ᱟᱯᱱᱟᱨ ᱡᱚᱠᱷᱚᱱ ᱚᱱᱠᱟ ᱟᱹᱛᱩ ᱫᱤᱥᱚᱢ ᱨᱮ ᱚᱱᱠᱟ ᱟᱢ ᱡᱩᱫᱤ ᱠᱟᱹᱴᱤᱡ ᱮᱢ ᱡᱟᱦᱟᱱᱟᱜ ᱮᱢ ᱠᱷᱟᱣᱟ ᱦᱚᱪᱚᱭᱟ ᱮᱢ ᱵᱟᱲᱟᱭᱟ ᱛᱟᱦᱚᱞᱮ ᱵᱷᱟᱜᱤ ᱜᱮ ᱠᱚ ᱵᱩᱡᱷᱟᱹᱣᱟ ᱮᱱᱛᱮ ᱡᱩᱫᱤ ᱟᱢ ᱵᱟᱢ ᱮᱢ ᱵᱟᱲᱟ ᱠᱟᱣᱫᱮᱭᱟ ᱧᱮᱞ ᱢᱮ ᱡᱷᱚᱛᱚ ᱦᱚᱲ ᱜᱮ ᱧᱚᱜ ᱟᱞᱮ ᱡᱮ ᱱᱚᱜ ᱚᱭ ᱱᱤᱛᱚᱜ ᱪᱟᱹᱠᱨᱤ ᱠᱚᱞᱮ ᱧᱟᱢ ᱠᱟᱜᱼᱟ ᱱᱚᱣᱟ ᱛᱚ ᱟᱨ ᱢᱟᱱᱮ ᱱᱤᱡᱮᱨᱟᱜ ᱢᱤᱫᱴᱟᱝ ᱯᱤᱨᱤᱥᱨᱟᱹᱢᱤ ᱠᱟᱱᱟ ᱥᱮ ᱵᱟᱝ ᱠᱟᱱᱟ ᱥᱮ ᱦᱮᱸ ᱵᱟᱝ, ᱟᱫᱚ ᱮᱱ ᱛᱮ ᱦᱚᱸᱜᱼᱚ ᱚᱱᱟ ᱫᱚ ᱵᱟᱠᱚ ᱧᱮᱞᱟ ᱡᱮ ᱱᱩᱭ ᱛᱤᱱᱟᱹᱜ ᱯᱚᱨᱤᱥᱨᱚᱢ ᱠᱟᱛᱮᱜ ᱱᱚᱰᱮ ᱦᱮᱡᱽ ᱟᱠᱟᱱᱟ ᱮᱱᱛᱮ ᱟᱢ ᱡᱟᱦᱟᱸ ᱥᱮᱞᱟᱨᱤᱢ ᱤᱭᱟᱹ ᱤᱭᱟᱹ ᱫᱟ ᱚᱸᱰᱮ ᱦᱟᱸᱜ ᱠᱷᱚᱨᱪᱟ ᱵᱟᱝ ᱥᱟᱱᱟᱣᱟ ᱦᱮᱸ ᱚᱠᱟ ᱠᱚᱨᱮ ᱠᱷᱚᱨᱪᱟ ᱥᱟᱱᱟᱣᱟ
ᱡᱟᱦᱟᱸ ᱫᱩᱠᱽ ᱵᱤᱯᱚᱫ ᱨᱮ ᱢᱮᱱᱟᱜ ᱟᱠᱟᱜᱼᱟ ᱵᱟᱝ ᱨᱮᱦᱚᱸ ᱥᱟᱶ ᱛᱟ ᱨᱮ ᱡᱟᱦᱟᱱᱟᱜ ᱠᱚ ᱢᱮᱱᱟᱜ ᱟᱠᱟᱫᱼᱟ ᱚᱱᱟ ᱠᱚᱫᱚᱢ ᱠᱷᱚᱨᱪᱟᱭᱟ ᱛᱚ ᱮᱢᱱᱤ ᱫᱚ ᱪᱮᱫ ᱮᱢ ᱠᱷᱚᱨᱪᱟᱭᱟ
ᱢᱟᱱᱮ ᱚᱱᱠᱟ ᱫᱚ ᱦᱟᱸᱜ ᱱᱤᱡᱮ ᱫᱚ ᱢᱟᱱᱮ ᱩᱱᱟᱹᱜ ᱢᱟ ᱤᱱᱴᱟᱨᱮᱥ ᱵᱟᱝ ᱦᱟᱡᱩᱜᱼᱟ ᱾ ᱵᱩᱡᱽ ᱠᱮᱫᱟ ᱵᱮᱱ ᱠᱟᱛᱷᱟ ᱦᱩᱭᱩᱜ ᱠᱟᱱᱟ ᱢᱤᱫᱴᱟᱝ ᱚᱠᱛᱚ ᱟᱞᱮ ᱫᱚ ᱱᱩᱠᱩ ᱫᱚᱠᱚ ᱢᱚᱱᱮ ᱡᱮ ᱫᱩᱲᱩᱵ ᱫᱩᱲᱩᱵ ᱠᱚ ᱤᱱᱠᱟᱢᱮᱫᱼᱟ ᱵᱟᱝ ᱚᱱᱠᱟᱱᱟᱜ ᱫᱚ ᱪᱮᱫ ᱦᱚᱸ ᱵᱟᱝ ᱠᱟᱱᱟ
ᱫᱩᱲᱩᱵ ᱫᱩᱲᱩᱵ ᱫᱚ ᱚᱠᱚᱭ ᱦᱚᱸ ᱪᱮᱫ ᱦᱚᱸ ᱵᱟᱢ ᱧᱟᱢ ᱟ ᱫᱩᱱᱭᱟᱹ ᱨᱮ ᱵᱟᱧᱪᱟᱣ ᱠᱚᱨ ᱛᱮ ᱜᱮᱞᱮ ᱫᱚ ᱡᱷᱚᱛᱚ ᱦᱚᱲᱜᱮ ᱠᱟᱹᱢᱤ ᱦᱩᱭᱩᱜᱼᱟ ᱚᱱᱟ ᱫᱚ ᱦᱩᱭᱩᱜ ᱦᱚᱪᱚᱱᱚᱜ ᱡᱮ ᱵᱟᱹᱫᱽ ᱠᱚᱨᱮ ᱦᱚᱸ ᱟᱨ ᱦᱩᱭ ᱦᱚᱪᱚᱱᱟᱜ ᱡᱟᱦᱟᱱᱟᱜ ᱠᱟᱹᱢᱤ ᱨᱮᱦᱚᱸ ᱟᱨ ᱡᱟᱦᱟᱸᱭ ᱵᱟᱝ ᱠᱚ ᱠᱟᱹᱢᱤ ᱠᱚ ᱧᱟᱢ ᱟᱠᱟᱫᱼᱟ ᱱᱚᱝᱠᱟ ᱡᱟᱦᱟᱸᱭ ᱜᱮ ᱡᱩᱫᱤ ᱦᱳᱠᱚ ᱪᱟᱹᱠᱨᱤ ᱠᱟᱜᱼᱟ ᱩᱱᱤ ᱠᱤ ᱟᱫᱚᱣ ᱫᱩᱲᱩᱵ ᱠᱟᱛᱮ ᱢᱮᱱᱟᱭ ᱠᱟᱫᱮᱭᱟ ᱩᱱᱤ ᱫᱩᱲᱩᱵ ᱠᱟᱛᱮ ᱫᱚ ᱵᱟᱝ ᱩᱱᱤ ᱦᱚᱸ ᱧᱮᱞᱮᱢᱟ ᱚᱱᱟ ᱯᱤᱪᱷᱟᱹ ᱨᱮ ᱛᱤᱱᱟᱹᱜ ᱜᱮ ᱜᱷᱩᱨ ᱜᱷᱩᱨ ᱟᱹᱪᱩᱨ ᱦᱩᱭᱩᱜ ᱠᱟᱱ ᱛᱟᱭᱟ ᱚᱱᱟ ᱠᱟᱹᱢᱤ ᱯᱤᱪᱞᱟᱹ ᱨᱮ ᱛᱚ ᱚᱱᱟᱫᱚ ᱚᱠᱚᱭᱮ ᱠᱟᱹᱢᱤᱭᱮᱫᱼᱟ ᱩᱱᱤᱜᱮ ᱵᱟᱲᱟᱭᱟᱭ
ᱮᱠᱟᱞ ᱮᱠᱟᱞ, ᱱᱚᱜ-ᱚᱭ ᱡᱮᱢᱚᱱᱜ ᱱᱚᱜ-ᱚᱭ ᱢᱟ ᱚᱯᱷᱤᱥ ᱢᱟ ᱪᱷᱩᱴᱤ ᱠᱟᱱ ᱛᱟᱞᱮᱭᱟ ᱴᱷᱤᱠ ᱜᱮ ᱮᱱᱠᱷᱟᱱ ᱱᱚᱜᱼᱚᱭ ᱡᱮ ᱚᱲᱟᱜ ᱨᱮ ᱦᱮᱡ ᱠᱟᱛᱮ ᱦᱚᱸ ᱢᱟᱱᱮ ᱱᱚᱸᱰᱮ ᱟᱨᱠᱤ ᱵᱷᱟᱲᱟ ᱚᱲᱟᱜ ᱨᱤᱧ ᱛᱟᱦᱮᱱᱟ ᱛᱚ ᱱᱚᱸᱰᱮ ᱛᱟᱦᱮᱸ ᱠᱟᱛᱮᱜ ᱨᱮᱦᱚᱸ ᱚᱱᱟ ᱠᱚ ᱧᱮᱞ ᱞᱟᱜᱟᱣ ᱟᱧᱟᱹ ᱜᱟᱯᱟ ᱟᱨᱦᱚᱸ ᱪᱮᱫᱠᱟ ᱠᱟᱛᱮ ᱯᱤᱯᱤᱭᱟᱨ ᱠᱟᱛᱮᱫ ᱪᱟᱞᱟᱣ ᱞᱟᱜᱟᱧᱟ ᱚᱱᱟ ᱢᱤᱫᱴᱟᱱ ᱟᱹᱰᱤ ᱢᱟᱱᱮ ᱤᱢᱯᱚᱴᱮᱱᱴ ᱠᱟᱱᱟ ᱟᱫᱚ
ᱦᱮᱸ ᱵᱟᱝᱠᱷᱟᱱ ᱫᱚ ᱪᱤᱞᱤ ᱦᱚᱸ ᱵᱟᱠᱚ ᱵᱩᱡᱷᱟᱹᱣ ᱜᱮᱭᱟ ᱛᱚ ᱱᱚᱝᱠᱟ ᱡᱩᱫᱤ ᱠᱚ ᱵᱩᱡᱷᱟᱹᱣ ᱠᱮᱭᱟ ᱢᱟᱹᱱᱢᱤ ᱠᱚ ᱡᱷᱚᱛᱚ ᱜᱮ ᱛᱚ ᱱᱚᱝᱠᱟ ᱦᱤᱥᱟᱹ ᱨᱟᱹᱜᱤ ᱦᱤᱥᱟᱹ ᱠᱚᱫᱚ ᱚᱠᱚᱭ ᱦᱚᱸ ᱵᱟᱝ ᱛᱟᱦᱮᱸ ᱠᱚᱜ ᱛᱟᱠᱚ ᱠᱚᱣᱟ ᱡᱷᱚᱛᱚ ᱜᱮ ᱥᱚᱢᱟᱱ ᱛᱮᱵᱚᱱ ᱛᱟᱦᱮᱸ ᱠᱚᱜ ᱜᱮᱭᱟ ᱟᱨ ᱡᱚᱛᱚ ᱜᱮ ᱵᱷᱟᱜᱤ ᱜᱮᱵᱚᱱ ᱛᱟᱦᱮᱸ ᱠᱚᱜᱼᱟ ᱛᱚ ᱱᱚᱝᱠᱟ ᱢᱟᱱᱮ ᱡᱟᱦᱟᱸᱭ ᱡᱟᱦᱟᱸ ᱨᱮᱜᱮ ᱠᱟᱹᱢᱤ ᱠᱮᱫ ᱮ ᱛᱚ ᱚᱱᱟ ᱫᱚ ᱦᱚᱲ ᱵᱟᱠᱚ ᱞᱟᱹᱭ ᱟ ᱡᱮ ᱚᱠᱚᱭᱮ ᱠᱟᱹᱢᱤᱭᱮᱫᱼᱟ ᱵᱷᱟᱜᱤ ᱡᱟᱭᱜᱟᱭ ᱥᱮᱴᱮᱨᱠ ᱛᱚ ᱩᱱᱤ ᱫᱚ ᱯᱷᱮᱱ ᱞᱟᱛᱟᱨ ᱯᱟᱝᱠᱷᱟ ᱞᱟᱛᱟᱨ ᱮᱥᱤ ᱞᱟᱛᱟᱨ ᱢᱮᱱᱟᱜ ᱟᱠᱟᱫᱮᱭᱟ ᱟᱹᱰᱤ ᱥᱩᱠ ᱨᱮ ᱢᱮᱱᱟᱜ ᱟᱠᱟᱫᱮᱭᱟ ᱛᱚ ᱦᱚᱲ ᱫᱚ ᱚᱱᱠᱟ ᱠᱚ ᱞᱟᱹᱭ ᱟ ᱟᱨ ᱟᱞᱮ ᱫᱚ ᱢᱮᱱᱟᱜ ᱟᱠᱟᱫ ᱞᱮᱭᱟ ᱱᱚᱝᱠᱟ ᱞᱮ ᱵᱟᱭᱨᱮ ᱨᱮ ᱠᱟᱹᱢᱤ ᱦᱩᱭᱩᱜ ᱠᱟᱱ ᱛᱟᱞᱮᱭᱟ ᱜᱚᱴᱟ ᱵᱟᱹᱫᱽ ᱠᱚᱨᱮ ᱠᱷᱮᱛ ᱠᱚᱨᱮ ᱱᱩᱱᱟᱹᱜ ᱠᱚᱥᱴᱚᱜ ᱠᱟᱱᱟᱞᱮ ᱱᱩᱱᱟᱹᱜ ᱠᱚᱥᱴᱚ ᱞᱮ ᱧᱟᱢᱮᱫᱼᱟ ᱛᱚ ᱚᱱᱟ ᱠᱚᱫᱚ ᱩᱱᱠᱩ ᱫᱚ ᱵᱟ ᱠᱚ ᱪᱤᱱᱛᱟᱹ ᱵᱷᱟᱵᱱᱟᱭᱟ ᱡᱮ ᱪᱮᱫ ᱠᱷᱟᱹᱛᱤᱨ ᱱᱚᱝᱠᱟ ᱦᱩᱭᱩᱜ ᱠᱟᱱᱟ ᱢᱮᱱᱛᱮ ᱱᱮᱛᱟᱨ ᱨᱮᱦᱚᱸ ᱛᱚ ᱱᱚᱜᱼᱚᱭ ᱟᱹᱣᱨᱤ ᱠᱚ ᱥᱩᱫᱷᱟᱹᱨᱟᱹᱜ ᱜᱮᱭᱟ ᱠᱚᱲᱟ ᱜᱤᱫᱽᱟᱹ ᱦᱚᱸ ᱠᱩᱲᱤ ᱜᱤᱫᱽᱟᱹ ᱦᱚᱸ ᱠᱤᱪᱷᱩ ᱠᱤᱪᱷᱩ ᱠᱷᱮᱛᱨᱮ ᱨᱮ ᱧᱮᱞ ᱠᱟᱱᱟ ᱡᱮ ᱦᱮᱸ ᱵᱟᱠᱚ ᱯᱟᱲᱦᱟᱜ ᱠᱟᱱᱟ ᱴᱷᱤᱠᱴᱷᱟᱠ ᱪᱮᱫ ᱦᱚᱸ ᱵᱟᱝ ᱟᱨ ᱛᱟᱭᱚᱢ ᱛᱮᱫᱚ ᱤᱱᱤ ᱦᱚᱲᱜᱮ ᱢᱤᱫ ᱫᱤᱱᱮ ᱞᱟᱹᱭᱟᱢᱟ ᱡᱮ ᱤᱧ ᱫᱚ ᱱᱚᱝᱠᱟ ᱟᱨ ᱩᱱᱤ ᱫᱚ ᱱᱚᱝᱠᱟ ᱪᱮᱛᱟᱱ ᱥᱮᱱᱮ ᱨᱟᱠᱟᱵᱮᱱᱟ ᱟᱨ ᱤᱧ ᱫᱚ ᱱᱚᱝ ᱱᱚᱝᱠᱟ ᱢᱤᱱᱟᱹᱧᱟ ᱟᱨ ᱚᱱᱟ ᱫᱚ ᱵᱟᱭ ᱪᱤᱱᱛᱟᱹᱭᱟ ᱡᱮ ᱤᱧ ᱫᱚ ᱪᱮᱫ ᱠᱷᱟᱹᱛᱤᱨ ᱱᱚᱝᱠᱟ ᱢᱤᱱᱟᱹᱧᱟ
ᱦᱮᱸ ᱮᱠᱫᱚᱢ ᱟᱹᱰᱤ ᱱᱟᱯᱟᱭ ᱠᱟᱛᱷᱟᱢ ᱞᱟᱹᱭ ᱠᱮᱫᱟ ᱵᱷᱟᱜᱤᱧ ᱵᱩᱡᱷᱟᱹᱣ ᱠᱮᱫᱟ ᱱᱚᱜ-ᱚᱭ ᱡᱮ ᱢᱤᱫᱴᱟᱝ ᱛᱤᱨᱞᱟᱹ ᱦᱩᱭ ᱠᱟᱛᱮᱫ ᱡᱮ ᱩᱱᱟᱹᱜ ᱢᱚᱸᱡᱽ ᱢᱤᱫᱴᱮᱱ ᱠᱟᱛᱷᱟᱢ ᱞᱟᱹᱭ ᱨᱟᱠᱟᱵ ᱠᱮᱜᱼᱟ ᱵᱷᱟᱜᱤᱧ ᱵᱩᱡᱷ ᱠᱮᱜ-ᱟ ᱦᱮᱸ ᱚᱱᱟ ᱠᱷᱟᱹᱛᱤᱨ ᱟᱭᱢᱟ ᱟᱭᱢᱟ ᱥᱟᱨᱦᱟᱣ ᱤᱧ ᱯᱟᱦᱴᱟ ᱠᱷᱚᱱᱟᱜ ᱢᱟᱱᱮ ᱱᱚᱜ ᱱᱚᱝᱠᱟ ᱠᱷᱩᱵ ᱠᱚᱢ ᱜᱮᱠᱚ ᱧᱮᱞᱚᱜᱼᱟ ᱡᱮ ᱱᱚᱝᱠᱟᱱᱟᱜ ᱠᱟᱛᱷᱟ ᱠᱚ ᱞᱟᱹᱭ ᱨᱟᱠᱟᱵᱟ ᱵᱷᱟᱹᱜᱤᱧ ᱵᱩᱡᱷᱟᱹᱣ ᱠᱮᱫ ᱟᱢ ᱥᱟᱶ ᱨᱚᱯᱚᱲ ᱠᱟᱛᱮ, ᱟᱫᱚ ᱮᱱᱛᱮ ᱦᱳᱭ ᱦᱮᱸ ᱟᱯᱮ ᱟᱹᱛᱩ ᱫᱤᱥᱚᱢ ᱨᱮ ᱪᱮᱫ ᱞᱮᱠᱟ ᱢᱟᱱᱮ ᱱᱤᱛᱚᱜ ᱡᱩᱣᱟᱹᱱ ᱠᱚᱲᱟ ᱜᱤᱫᱽᱨᱟᱹ ᱠᱚ ᱥᱮ ᱠᱩᱲᱤ ᱜᱤᱫᱽᱨᱟᱹ ᱠᱚ ᱚᱠᱟ ᱞᱮᱠᱟ ᱚᱞᱚᱜ ᱯᱟᱲᱦᱟᱣ ᱠᱚᱫᱚ ᱪᱮᱫ ᱞᱮᱠᱟ ᱠᱚ ᱚᱞᱚᱜ ᱯᱟᱲᱦᱟᱜ ᱠᱟᱱᱟ ᱥᱮ ᱵᱟᱝ
ᱯᱚᱨᱤᱥᱛᱤᱛᱤ ᱫᱚ ᱟᱹᱰᱤ ᱜᱮ ᱠᱷᱟᱨᱟᱯ ᱜᱮᱭᱟ ᱚᱱᱛᱮᱱᱟᱜ ᱫᱚ ᱟᱞᱮ ᱚᱱᱛᱮ ᱫᱚ ᱪᱮᱫ ᱤᱧ ᱞᱟᱹᱭ ᱦᱚᱪᱚᱭᱟ ᱟᱞᱮ ᱢᱟ ᱟᱹᱛᱩ ᱫᱤᱥᱚᱢ ᱥᱮᱱ ᱠᱟᱱᱟᱞᱮ ᱡᱮᱦᱮᱛᱩ ᱛᱚ ᱚᱱᱛᱮ ᱫᱚ ᱟᱹᱰᱤ ᱠᱚᱢ ᱠᱚᱲᱟ ᱜᱤᱫᱽᱨᱟᱹ ᱠᱩᱲᱤ ᱜᱤᱫᱽᱨᱟᱹ ᱜᱮᱠᱚ ᱯᱟᱲᱦᱟᱜ ᱠᱟᱱᱟ ᱟᱨ ᱡᱚ ᱡᱚᱛᱚ ᱜᱮ ᱞᱟᱹᱭ ᱠᱟᱛᱷᱟ ᱨᱮ ᱞᱟᱹᱭ ᱫᱚ ᱥᱩᱢᱩᱝ ᱫᱚ ᱵᱟᱝ ᱢᱟᱱᱮ ᱪᱤᱠᱟᱹᱛᱮ ᱛᱮ ᱵᱟᱯᱞᱟᱜ ᱟᱠᱚ ᱡᱟᱶᱟᱭ ᱟᱠᱚ ᱤᱱᱟᱹ ᱠᱚᱜᱮ ᱠᱚ ᱪᱤᱱᱛᱟᱹ ᱵᱷᱟᱵᱽᱱᱟᱭᱟ ᱠᱷᱩᱵ ᱠᱚᱢ ᱵᱚᱭᱚᱥ ᱠᱷᱚᱱ ᱟᱨ ᱡᱷᱚᱛᱚ ᱜᱮᱠᱚ ᱡᱟᱶᱟᱭ ᱵᱟᱯᱞᱟ ᱪᱟᱵᱟ ᱟᱠᱟᱱᱟ ᱢᱤᱫᱴᱟᱝ ᱦᱚᱸ ᱵᱟᱹᱱᱩᱜ ᱠᱟᱜ ᱠᱚᱣᱟ ᱟᱨ ᱡᱚᱫᱤᱭᱳ ᱢᱮᱱᱟᱜ ᱟᱠᱟᱫ ᱠᱚ ᱠᱷᱟᱱ ᱱᱚᱱᱠᱟ ᱡᱮ ᱠᱩᱲᱤ ᱜᱤᱫᱽᱨᱟᱹ ᱫᱚᱠᱚ ᱡᱟᱶᱟᱭ ᱪᱟᱵᱟ ᱟᱠᱟᱱᱟ ᱢᱤᱫᱴᱟᱝ ᱵᱟᱹᱱᱩᱜ ᱠᱚᱣᱟ ᱚᱱᱠᱟ ᱥᱮᱬᱟ ᱠᱩ ᱠᱚᱫᱚ ᱟᱨᱠᱤ ᱯᱟᱸᱡᱟ ᱞᱮᱠᱚ ᱠᱷᱟᱱ ᱫᱚ ᱢᱤᱫᱴᱟᱝ ᱦᱚᱸ ᱵᱟᱠᱚ ᱧᱟᱢᱚᱜᱼᱟ ᱟᱨ ᱠᱚᱲᱟ ᱜᱤᱫᱽᱨᱟᱹ ᱫᱚ ᱡᱩᱫᱤᱭᱳ ᱢᱮᱱᱟᱜ ᱟᱠᱟᱫ ᱠᱚᱣᱟ ᱠᱚᱣᱟ ᱛᱚ ᱯᱟᱲᱦᱟᱣ ᱫᱚ ᱢᱤᱫᱦᱚᱲ ᱵᱟᱝᱠᱚ ᱯᱟᱲᱦᱟᱜ ᱠᱟᱱᱟ ᱡᱟᱭᱦᱳᱠ ᱢᱟᱫᱽᱫᱷᱚᱢᱤᱠ ᱠᱚ ᱮᱢ ᱟᱠᱟᱜᱼᱟ ᱟᱨ ᱠᱤᱪᱷᱩ ᱠᱤᱪᱷᱩ ᱡᱚᱱ ᱫᱚ ᱱᱟᱭᱤᱱ ᱨᱮ ᱥᱟᱭᱠᱮᱞ ᱠᱚ ᱧᱟᱢ ᱠᱟᱜᱼᱟ ᱤᱱᱟᱹᱜᱮ
ᱟᱪᱪᱷᱟ
ᱤᱱᱟᱹ ᱯᱚᱨᱮ ᱯᱟᱲᱦᱟᱜ ᱟᱠᱚ ᱠᱚ ᱫᱚ ᱠᱚ ᱵᱟᱹᱜᱤ ᱪᱟᱵᱟ ᱟᱠᱟᱜᱼᱟ ᱡᱷᱚᱛᱚ ᱟᱨ ᱵᱟᱦᱮᱨᱮ ᱠᱟᱹᱢᱤ ᱡᱷᱚᱛᱚ ᱠᱚ ᱪᱟᱞᱟᱣ ᱪᱟᱵᱟ ᱟᱠᱟᱱᱟ ᱟᱨ
ᱵᱟᱝ ᱟᱫᱚ ᱮᱱᱛᱮ ᱤᱧ ᱫᱚ ᱱᱩᱣᱟᱧ ᱢᱚᱱᱮᱭᱟ ᱡᱮ ᱱᱟᱦᱟᱸᱜ ᱫᱩᱜᱽ ᱨᱮ ᱡᱩᱫᱤ ᱚᱞᱚᱜ ᱯᱟᱲᱦᱟᱜ ᱵᱟᱵᱚᱱ ᱚᱞᱚᱜᱼᱼ ᱯᱟᱲᱦᱟᱜᱼᱟ ᱦᱟᱯᱮᱱ ᱫᱤᱱ ᱨᱮ ᱚᱱᱟ ᱚᱞᱚᱜ ᱯᱟᱲᱦᱟᱜ ᱨᱮᱱᱟᱜ ᱡᱩᱫᱤ ᱢᱟᱱ ᱢᱟᱲᱟᱭᱟ ᱵᱟᱵᱚᱱ ᱵᱩᱡᱷᱟᱹᱣᱟ ᱛᱟᱦᱚᱞᱮ ᱠᱷᱟᱡ ‌ᱡᱟᱦᱟᱸ ᱞᱮᱠᱼᱼᱼ ᱨᱮᱱ ᱟᱭᱳᱼᱵᱟᱵᱟ ᱠᱚ ᱡᱟᱱᱟᱢ ᱟᱠᱟᱜ ᱵᱚᱱᱟ ᱩᱱᱠᱩ ᱢᱤᱫᱴᱮᱱ ᱤᱪᱪᱷᱟᱹ ᱛᱟᱠᱚ ᱡᱮ ᱤᱧᱤᱜ ᱜᱤᱫᱽᱨᱟᱹᱭᱼᱼ ᱯᱟᱲᱦᱟᱜᱼᱟᱭ ᱱᱚᱠᱨᱤ ᱭᱟᱭ ᱪᱟᱹᱠᱨᱤ ᱭᱟᱭ ᱢᱮᱱᱠᱷᱟᱱ ᱟᱢ ᱨᱮᱱ ᱦᱚᱸ ᱡᱚᱠᱷᱚᱱ ᱱᱚᱜᱼᱚᱭ ᱡᱮ ᱵᱟᱯᱼᱼ ᱞᱟᱜ ᱠᱟᱱᱟ ᱴᱷᱤᱠᱟᱹᱱ ᱜᱮ ᱟᱢ ᱦᱚᱸᱛᱚ ᱢᱤᱫᱴᱟᱝ ᱦᱟᱯᱮᱱ ᱫᱤᱱ ᱨᱮ ᱟᱢ ᱮᱻ ᱦᱩᱸ ᱜᱤᱫᱽᱨᱟᱹ ᱠᱚ ᱦᱚᱭᱚᱜ ᱛᱟᱢᱟ ᱦᱚᱭ ᱮᱱᱠᱷᱟᱱ ᱛᱚᱠᱷᱚᱱ ᱫᱚᱼᱼ ᱟᱢ ᱵᱟᱢ ᱩᱭᱦᱟᱹᱨ ᱫᱟᱲᱮᱜᱼᱟ ᱦᱚᱭ ᱟᱢ ᱩᱭᱦᱟᱹᱨ ᱵᱟᱝ ᱜᱟᱱᱚᱜ ᱛᱟᱢᱟ ᱡᱮᱼᱼ ᱛᱚ ᱤᱧᱤᱡ ᱜᱤᱫᱽᱨᱟᱹᱧ ᱯᱟᱲᱦᱟᱣᱮᱭᱟ ᱪᱮᱫᱟᱢ ᱩᱭᱦᱟᱹᱨᱟ ᱟᱢ, ᱟᱢ ᱡᱚᱠᱷᱚᱱᱼᱼ ᱟᱢ ᱦᱚᱸ ᱮᱴᱟᱜ ᱦᱚᱲᱤᱡ ᱜᱤᱫᱽᱨᱟᱹ ᱠᱟᱱᱟᱢ ᱥᱮ ᱟᱢ ᱵᱟᱵᱟ ᱭᱤᱡ ᱠᱟᱱᱟᱢ ᱮᱱᱛᱮᱜ ᱛᱚᱠᱷᱚᱱ ᱫᱚ ᱟᱢ ᱡᱚᱠᱷᱚᱱ ᱟᱢ ᱵᱟᱵᱟ ᱭᱤᱡᱼᱼ ᱩᱭᱦᱟᱹᱨ ᱞᱮᱜᱼᱟᱭ ᱛᱚᱠᱷᱚᱱ ᱛᱚ ᱟᱢ ᱚᱱᱟ ᱵᱟᱢ ᱠᱩᱨᱮᱢ ᱠᱟᱹᱢᱤᱭ ᱠᱟᱜ-ᱟ᱾ ᱛᱟ ᱟᱢ ᱪᱤᱠᱟᱹᱛᱮ ᱟᱢᱤᱡ ᱜᱤᱫᱽᱨᱟᱹᱢ ᱯᱟᱲᱦᱟᱣ ᱞᱟᱹᱜᱤᱫᱼᱼ
ᱦᱮᱸᱻ ᱟᱫᱚ ᱟᱞᱮ ᱚᱱᱛᱮ ᱫᱚ ᱪᱮᱜ ᱞᱮᱠᱼᱼ ᱠᱟᱹ ᱦᱩᱭᱩᱜ ᱠᱟᱱᱟ ᱚᱱᱮ ᱛᱚ ᱡᱟᱦᱟᱸᱭ ᱜᱮ ᱟᱞᱮ ᱚᱱᱛᱮ ᱨᱮᱫᱚ ᱵᱤᱥᱮᱥ ᱠᱟᱛᱮ ᱡᱩᱫᱤᱭᱳᱼᱼ ᱦᱟᱞᱮ ᱱᱚᱛᱮᱱ ᱠᱩᱲᱤ ᱜᱤᱫᱽᱨᱟᱹ ᱫᱚ ᱫᱚᱢᱮ ᱠᱚ ᱠᱟᱢᱤᱭ ᱜᱮᱭᱟ ᱟᱨᱠᱤ ᱩᱢᱻ ᱠᱟᱹᱴᱤᱡ ᱠᱷᱚᱱ ᱜᱮ᱾ ᱟᱸᱻ ᱱᱤᱡᱮᱨᱟᱜ ᱚᱲᱟᱜ ᱨᱮᱱᱟᱜ ᱚᱵᱚᱥᱛᱟ ᱠᱚ ᱧᱮᱞ ᱵᱟᱲᱟ ᱠᱟᱛᱮᱡ ᱡᱟᱭᱦᱳᱠ ᱠᱚ ᱠᱟᱢᱤ ᱜᱮᱭᱟ᱾ ᱟᱨ ᱚᱱᱮ ᱚᱱᱠᱟ‌ ᱠᱚᱲᱟ ᱜᱤᱫᱽᱨᱟᱹ ᱢᱟ ᱵᱟᱝ ᱠᱚ ᱯᱟᱲᱦᱟᱜᱼᱟ ᱟᱨ ᱩᱱᱠᱩ ᱫᱚ ᱱᱤᱛᱚᱜ ᱫᱚᱢᱮ ᱠᱚ ᱯᱷᱩᱨᱛᱤ ᱡᱚᱝᱟᱜ ᱠᱟᱱᱟ ᱮᱛᱚ ᱠᱚ ᱯᱷᱩᱨᱛᱤᱜ ᱭᱮᱜ-ᱟ ᱡᱮ ᱡᱚ ᱚᱱᱟᱛᱮ ᱯᱷᱩᱨᱛᱤ ᱨᱮᱱᱟᱜᱼᱼ ᱠᱚᱱᱚ ᱥᱤᱢᱟᱹ ᱜᱮ ᱵᱟᱱᱩᱜ ᱟᱠᱟᱜᱼᱟ ᱟᱨ ᱠᱟᱢᱤᱠᱼᱼ ᱠᱚ ᱞᱟᱹᱭ ᱫᱚ ᱠᱟᱢᱤ ᱭᱟᱠᱚ ᱴᱷᱤᱠ ᱜᱮᱭᱟ ᱟᱨ ᱠᱟᱢᱤ ᱦᱚᱸᱠᱚ ᱪᱟᱞᱟᱜ ᱜᱮᱭᱟᱼᱼ ᱛᱚ ᱚᱱᱟ ᱠᱚ ᱯᱩᱭᱥᱟᱹ ᱫᱚ ᱢᱮᱜᱴᱟᱝ ᱦᱚᱸ ᱵᱟᱝ ᱛᱟᱦᱮᱱᱟ᱾ ᱡᱟ ᱠᱚ ᱨᱚᱡᱽᱜᱟᱨᱟ ᱡᱷᱚᱛᱚ ᱠᱚ ᱠᱷᱚᱨᱚᱪ ᱪᱟᱵᱟᱭᱟ ᱯᱷᱩᱨᱛᱤ ᱨᱮ ᱵᱤᱱᱫᱟᱥ ᱨᱮ ᱛᱚ ᱤᱱᱤ ᱦᱚᱲ ᱜᱮ ᱡᱚᱠᱷᱚᱱ ᱵᱟᱯᱼᱼ ᱞᱟᱜᱼᱟ ᱥᱮ ᱟᱨ ᱟᱞᱮ ᱚᱱᱛᱮ ᱨᱮᱫᱚ ᱵᱤᱥᱮᱥ ᱠᱟᱛᱮ ᱠᱩᱲᱤ ᱜᱤᱫᱽᱨᱟᱹ ᱡᱩᱫᱤ ᱚᱠᱚᱭᱮ ᱡᱟᱶᱟᱭᱮ ᱠᱟᱱᱟ ᱢᱟᱱᱮ ᱟᱞᱮᱭᱟᱜ ᱟᱹᱛᱩ ᱨᱮᱱᱟᱜ ᱠᱟᱛᱷᱟᱼᱼ ᱠᱟᱛᱷᱟ ᱠᱩᱧ ᱞᱟᱹᱭ ᱩᱪᱩᱭᱮᱜᱼᱟ ᱟᱨᱠᱤ ᱚᱱᱟ ᱫᱷᱟᱨᱮ ᱯᱟᱥᱮ ᱨᱮᱱᱟᱜ ᱩᱸᱻᱡᱩᱫᱤ ᱡᱟᱦᱟᱸᱭ ᱠᱩᱲᱤ ᱜᱤᱫᱽᱨᱟᱹᱭ ᱡᱟᱶᱟᱭ ᱟᱠᱟᱱᱟᱼᱼ ᱩᱱᱤ ᱫᱚ ᱛᱤᱥ ᱨᱮᱦᱚᱸ ᱟᱞᱚᱭ ᱢᱚᱱᱮ ᱢᱟ ᱡᱮ ᱤᱧ ᱫᱚ ᱠᱟᱹᱡ ᱵᱷᱟᱜᱤ ᱧᱚᱜ ᱥᱩᱠ ᱨᱤᱧ ᱡᱚᱢᱟ᱾
ᱟᱸᱪᱪᱷᱟ ᱪᱮᱫᱟᱜ?
ᱚᱱᱮ ᱚᱝᱠᱟ᱾ ᱪᱮᱫᱟᱜ ᱥᱮ ᱟᱻ ᱠᱚᱲᱟ ᱜᱤᱫᱽᱨᱟᱹ ᱫᱚ ᱵᱟᱝ ᱜᱮᱭ ᱠᱟᱢᱤ ᱭᱟᱭ ᱚᱠᱚᱭᱮ ᱤᱫᱤ ᱢᱮᱭᱟ ᱥᱮ ᱩᱱᱤ ᱦᱚᱸ ᱵᱟᱭ ᱠᱟᱢᱤᱭᱟ ᱟᱢ ᱱᱤᱡᱮᱛᱼᱼ ᱛᱮ ᱠᱟᱢᱤ ᱢᱮ ᱡᱚᱢ ᱢᱮ ᱟᱨ ᱛᱟᱦᱮᱸᱱ ᱢᱮ᱾ ᱚᱱᱮ ᱚᱝᱠᱟ᱾
ᱟᱹᱰᱤ ᱫᱩᱠ ᱨᱮᱱᱟᱜ ᱠᱟᱛᱷᱟ ᱚᱱᱟ ᱠᱷᱟᱹᱛᱤᱨ ᱠᱩᱲᱤᱼᱼ ᱛᱮᱦᱚᱸ ᱠᱤᱱᱛᱩ ᱤᱱᱰᱤᱯᱮᱱᱰᱮᱱᱴ ᱟᱹᱰᱤ ᱞᱟᱹᱠᱛᱤ ᱢᱮᱱᱟᱜ ᱟᱠᱟᱫᱟ ᱱᱟᱦᱟᱸᱜ ᱫᱤᱱ ᱨᱮ ᱦᱚᱸ ᱵᱟᱝ᱾ ᱡᱩᱫᱤ ᱵᱟᱵᱚᱱ ᱤᱱᱰᱤᱯᱮᱱᱰᱮᱱᱚᱜᱼᱟ ᱵᱟᱝᱼᱼ ᱠᱤᱱᱫᱩ ᱟᱹᱰᱤ ᱥᱚᱢᱚᱥᱥᱟ ᱢᱮᱱᱟᱜᱼᱟ ᱠᱤᱱᱛᱩᱠ ᱤᱱᱰᱤᱯᱮᱱᱰᱮᱱᱴ ᱟᱹᱰᱤ ᱞᱟᱹᱠᱛᱤᱼᱼ ᱛᱤ ᱢᱮᱱᱟᱜᱼᱟ ᱦᱚᱸᱜᱼᱚᱭ ᱡᱮ ᱟ ᱦᱚᱸᱜᱼᱚᱭ ᱡᱮ ᱟᱢ‌ ᱞᱟᱭ ᱠᱮᱜ ᱞᱮᱠᱼᱼ ᱟᱸᱻ ᱡᱮ ᱟᱢ ᱫᱚ ᱢᱤᱫᱴᱟᱝ ᱠᱩᱲᱤ ᱜᱤᱫᱽᱨᱟᱹ ᱪᱮᱫᱟᱜ ᱢᱤᱫᱟᱝ ᱠᱚᱲᱟ ᱜᱤᱫᱽᱨᱟᱹ ᱪᱮᱢ ᱱᱤᱨᱵᱷᱚᱨᱚᱜᱼᱟ᱾ ᱡᱮ ᱩᱱᱤ ᱵᱟᱭ ᱠᱟᱹᱢᱤᱭᱮᱜ-ᱟᱼᱼ ᱟᱡ ᱴᱤᱜ ᱤᱧ ᱪᱟᱜ ᱠᱟᱱᱟ ᱟᱢ ᱛᱮ ᱡᱩᱫᱤ ᱮᱢᱚᱱ ᱠᱤ ᱢᱚᱸᱡᱽ ᱧᱚᱜ ᱮᱢ ᱚᱞᱚᱜ ᱯᱟᱲᱦᱟᱣ ᱠᱚᱜ-ᱟᱼᱼ ᱱᱮ ᱪᱟᱹᱠᱨᱤ ᱱᱩᱠᱨᱤᱢ ᱧᱟᱢ ᱠᱮᱭᱟ ᱟᱢ ᱜᱮᱢ ᱞᱟᱹᱭ ᱠᱮᱭᱟ ᱡᱮᱼᱼ ᱟᱢ ‌ᱠᱤ ᱩᱱᱤᱢ ᱟᱹᱥᱩᱞ ᱠᱮᱭᱟ ᱪᱤᱠᱟᱹᱜ ᱠᱟᱱᱟ ᱚᱱᱟ ᱠᱤ ᱵᱟᱝ ᱦᱩᱭᱩᱜ ᱠᱟᱱᱟ ᱦᱩᱭᱩᱜ ᱠᱟᱱᱟ‌ ᱦᱮᱸᱥᱮ ᱾ ᱱᱚᱣᱟ ᱫᱚ ᱚᱠᱚᱭ ᱦᱚᱸ ᱠᱩᱲᱤ ᱜᱤᱫᱽᱨᱟᱹ ᱵᱟᱵᱚᱱ ᱠᱚᱢᱚᱜ ᱢᱟ ᱡᱮ ᱤᱧ ᱵᱟᱹᱧ ᱫᱟᱲᱮᱜ-ᱟ ᱡᱚᱛᱚ ᱜᱮᱵᱚᱱᱼᱼ